ᱦᱮᱞᱳ᱾ ᱜᱚᱝᱠᱮ ᱰᱤᱥᱴᱟᱵᱮᱫ ᱢᱚᱡᱽᱛᱮ ᱨᱚᱲ ᱵᱟᱝ ᱟᱸᱡᱚᱢᱚᱜ ᱠᱟᱱᱟ᱾ ᱡᱚᱦᱟᱨ ᱜᱮ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱜᱚᱝᱠᱮ ᱱᱟᱯᱟᱭ ᱜᱮᱛᱚ᱾
ᱦᱳᱭ ᱱᱟᱯᱟᱭ ᱜᱮ, ᱟᱵᱮᱱ ᱜᱮ ᱪᱮᱫ ᱞᱮᱠᱟ᱾
ᱦᱮᱸ ᱟᱞᱤᱧ ᱦᱚᱸ ᱢᱚᱸᱡᱽ ᱵᱟᱲᱟᱜᱮ ᱟᱹᱨᱠᱤ᱾
ᱚᱲᱟᱜ ᱦᱚᱲ ᱠᱚᱫᱚ ᱪᱮᱫ ᱞᱮᱠᱟ ᱪᱮᱠᱟ ᱜᱮ ᱵᱟᱝ ᱫᱟᱜ ᱡᱮ ᱫᱟᱜ ᱡᱮᱞ ᱨᱮ᱾ ᱪᱮᱫ ᱡᱮᱢ ᱪᱤᱠᱟᱹᱭᱟ, ᱚᱲᱟᱜ ᱠᱚᱨᱮ ᱜᱮ ᱛᱟᱦᱮᱸᱱ ᱦᱩᱭᱩᱜ ᱠᱟᱱᱟ᱾ ᱦᱳᱭ ᱜᱚᱝᱠᱮ ᱡᱟᱹᱯᱩᱫ ᱠᱟᱫᱟᱭ ᱱᱚᱛᱮ ᱫᱚ᱾
ᱦᱤᱛᱚᱜ ᱫᱚ
ᱟᱪᱪᱷᱟ ᱜᱚᱝᱠᱮ ᱛᱟᱦᱚᱸᱞᱮ ᱟᱯᱮ ᱥᱮᱫ ᱟᱯᱮ ᱦᱳᱭ ᱜᱚᱝᱠᱮ ᱱᱚᱛᱮ ᱦᱚᱸ ᱫᱚ ᱨᱚᱦᱚᱭ ᱠᱚᱫᱚ ᱟᱨᱟᱢᱵᱚ ᱫᱚ ᱦᱩᱭ ᱠᱟᱱᱟ ᱟᱫᱚ ᱛᱟᱦᱚᱸᱞᱮ᱾ ᱡᱟᱦᱟᱸᱭ ᱠᱚᱣᱟᱜ ᱵᱟᱹᱭᱦᱟᱹᱲ ᱠᱚᱨᱮ ᱠᱷᱮᱛ ᱢᱮᱱᱟᱜ ᱟᱠᱟᱫ ᱛᱟᱠᱚᱣᱟ ᱩᱱᱠᱩ ᱠᱚᱫᱚ ᱠᱚ ᱨᱚᱦᱚᱭᱮᱫ ᱜᱮᱭᱟ ᱛᱚᱞᱟ ᱠᱚᱦᱚᱸ ᱦᱩᱭ ᱠᱟᱱ ᱛᱟᱠᱚᱣᱟ ᱟᱨ ᱡᱟᱦᱟᱸᱭᱟᱜ ᱵᱟ. ᱫ ᱠᱚᱨᱮ ᱢᱮᱱᱟᱜ ᱠᱟᱫᱟ ᱛᱟᱦᱚᱞᱮ ᱩᱱᱠᱩ ᱠᱚᱫᱚ ᱚᱱᱠᱟ ᱫᱚ ᱟᱹᱣᱨᱤ ᱢᱟᱱᱮ ᱫᱟᱜ ᱨᱮ ᱛᱚᱸᱵᱟ ᱞᱮᱠᱟ ᱫᱚ ᱟᱹᱣᱨᱤ ᱫᱟᱜᱼᱟ᱾ ᱦᱚᱸᱜᱼᱚᱭ ᱠᱚᱴᱟ ᱫᱤᱱ ᱠᱷᱚᱡ, ᱠᱚᱴᱟ ᱫᱤᱱ ᱠᱷᱚᱡ ᱟᱨᱟᱢᱵᱚᱭᱮᱫᱟ᱾
ᱦᱮᱸ ᱦᱮᱸ ᱟᱢ ᱟᱨᱟᱢᱵᱚ ᱟᱠᱟᱫ ᱥᱮ
ᱜᱚᱝᱠᱮ ᱟᱞᱮ ᱫᱚ ᱵᱟᱹᱭᱦᱟᱹᱲ ᱨᱮᱫᱚ ᱵᱟᱹᱱᱩᱜ ᱟᱠᱟᱫᱟ ᱵᱟᱹᱫᱽ ᱵᱟᱹᱫᱽ ᱠᱚᱨᱮᱜᱮ ᱵᱟᱹᱫᱽ ᱠᱚᱨᱮ ᱜᱮ ᱠᱷᱮᱛ ᱛᱟᱞᱮ ᱛᱟᱦᱚᱞᱮ ᱟᱹᱣᱨᱤ ᱞᱮ ᱟᱨᱚᱢᱵᱚᱭ ᱜᱮᱭᱟ ᱦᱟᱸᱜ᱾ ᱟᱫᱚ ᱱᱚᱜᱼᱚᱭ ᱡᱟᱹᱯᱩᱫ ᱫᱟᱭ ᱛᱤᱦᱤᱧ ᱜᱟᱯᱟ ᱠᱷᱚᱱ ᱟᱫᱚ ᱛᱟᱞᱦᱮ ᱠᱚ ᱞᱟᱹᱭᱫᱟ ᱡᱮᱹ᱾ ᱫᱷᱩᱨᱟᱹᱜ ᱦᱩᱭᱩᱜᱼᱟ ᱛᱚᱞᱟ ᱛᱚᱞᱟ ᱠᱚᱦᱚᱸ ᱦᱟᱨᱟ ᱠᱟᱱᱟ ᱟᱫᱚ ᱛᱟᱦᱞᱮ᱾ ᱞᱟᱹᱭ ᱮᱫᱟᱠᱚ ᱡᱮᱹ ᱚᱲᱟᱜ ᱦᱚᱲ ᱠᱚ ᱵᱟᱵᱟ ᱛᱟᱠᱚ ᱠᱚ ᱞᱟᱹᱭ ᱮᱫᱟ ᱡᱮᱹ ᱫᱷᱩᱨᱟᱹᱜ ᱟᱵᱚᱱ ᱮᱠᱷᱚᱱ ᱫᱟᱜ ᱫᱚ ᱦᱩᱲᱩ ᱨᱚᱦᱚᱭ᱾ ᱛᱟᱦᱞᱮ ᱜᱚᱝᱠᱮ ᱚᱱᱛᱮ ᱫᱚ
ᱜᱚᱝᱠᱮ ᱟᱹᱣᱨᱤ ᱠᱚ
ᱟᱪᱪᱷᱟ ᱫᱟᱜ ᱡᱟᱹᱲᱤ ᱠᱚ ᱟᱹᱣᱨᱤᱭ ᱛᱟᱵᱚᱱᱟ ᱚᱱᱛᱮ ᱫᱚ᱾
ᱪᱟᱨᱟ ᱠᱚᱫᱚ ᱦᱩᱭ
ᱟᱪᱪᱷᱟ ᱟᱪᱪᱷᱟ
ᱢᱟᱱᱮ ᱰᱚᱸᱰᱨᱚᱜ ᱫᱟᱭ ᱟᱹᱨᱠᱤ
ᱚ ᱫᱟᱜ ᱫᱚ ᱛᱟᱦᱞᱮ ᱟᱹᱣᱨᱤ ᱫᱟᱜᱼᱟ᱾
ᱟᱹᱨᱤ ᱫᱟᱜᱟᱭ ᱛᱟᱦᱮᱧ ᱫᱚ ᱦᱚᱞᱟ ᱢᱟᱫᱷᱮᱨ ᱫᱟᱜ ᱫᱚ ᱫᱟᱜ ᱮ ᱛᱟᱦᱮᱸ ᱠᱚᱢ ᱧᱚᱜ᱾ ᱠᱚᱢ ᱠᱚᱢ
ᱛᱟᱦᱚᱞᱮ ᱜᱚᱝᱠᱮ ᱞᱟᱹᱭ ᱫᱟᱞᱤᱧ ᱛᱟᱦᱞᱮ ᱜᱚᱝᱠᱮ ᱞᱟᱹᱭ ᱫᱟᱞᱤᱧ ᱟᱵᱮᱱ ᱫᱚ ᱪᱮᱫ ᱠᱚᱵᱮᱱ ᱪᱤᱠᱟᱹ ᱵᱟᱲᱟᱭ ᱛᱟᱦᱮᱱ ᱜᱮᱭᱟ ᱢᱟᱱᱮ᱾ ᱪᱮᱫ ᱨᱮ ᱛᱤᱱᱟᱹᱜ ᱠᱞᱟᱥ ᱠᱚᱨᱮ ᱵᱮᱱ ᱯᱟᱲᱦᱟᱜ ᱛᱟᱦᱮᱱ ᱜᱮᱭᱟ ᱠᱟᱹᱴᱤᱡ ᱞᱟᱹᱭ ᱵᱮᱱ
ᱟᱸ ᱦᱮᱸ ᱟᱞᱤᱧ ᱫᱚ
ᱜᱚᱝᱠᱮ ᱴᱟᱣᱟᱨ ᱮᱠᱴᱩ ᱡᱟᱹᱥᱛᱤ ᱧᱚᱜ ᱰᱤᱥᱴᱟᱨᱵ ᱮᱫ ᱛᱟᱢᱟ᱾
ᱜᱚᱝᱠᱮ ᱪᱷᱟᱸᱛ ᱪᱮᱛᱟᱱᱨᱮ ᱢᱮᱱᱟᱜ ᱞᱤᱧᱟ ᱯᱩᱨᱟᱹ ᱰᱤᱥᱴᱟᱨᱵ ᱮᱫᱟ᱾
ᱦᱳᱭ ᱜᱚᱝᱠᱮ ᱨᱚᱲ ᱜᱮᱫᱚᱜ ᱠᱟᱱ ᱛᱟᱵᱮᱱᱟ ᱢᱟᱱᱮ ᱪᱷᱟᱯ ᱪᱷᱟᱯ ᱟᱸᱡᱚᱢᱚᱜ ᱠᱟᱱᱟ᱾
ᱚ
ᱦᱳᱭ ᱢᱟ ᱞᱟᱹᱭ ᱵᱮᱱ
ᱟᱹᱣᱨᱤ ᱜᱚᱝᱠᱮ ᱡᱚᱢ ᱵᱟᱲᱟ ᱫᱚ ᱩᱱᱟᱹᱜ ᱥᱟᱹᱜᱩᱱ ᱥᱮᱛᱟᱜ ᱨᱮᱫᱚ ᱵᱟᱠᱚ ᱩᱱᱟᱹᱜ ᱥᱮᱛᱟᱜ ᱨᱮᱫᱚ ᱟᱞᱮ ᱠᱚ ᱱᱚᱛᱮ ᱫᱚ ᱟᱹᱣᱨᱤᱭᱟᱜᱼᱟ
ᱪᱮᱫ ᱞᱮᱠᱟ ᱜᱚᱝᱠᱮ ᱜᱚᱢᱠᱮ ᱡᱟᱹᱥᱛᱤ ᱜᱮ ᱴᱟᱣᱟᱨ ᱰᱤᱥᱴᱟᱨᱵ ᱡᱟᱹᱥᱛᱤ ᱜᱮ ᱴᱟᱣᱟᱨ‌ ᱮ ᱰᱤᱥᱴᱟᱨᱵ
ᱚ ᱞᱟᱹᱭ
ᱪᱮᱫ ᱪᱮᱫ
ᱞᱟᱹᱭ ᱮᱫᱟᱞᱤᱧ ᱵᱟᱯᱞᱟ ᱚᱲᱟᱜ ᱠᱚ ᱵᱟᱵᱮᱱ ᱧᱟᱢ ᱠᱟᱫᱟ
ᱜᱚᱢᱠᱮ ᱵᱟᱯᱞᱟ ᱚᱲᱟᱜ ᱠᱚᱫᱚ ᱢᱮᱱᱟᱜ ᱠᱟᱫᱟ ᱦᱟᱸᱜ ᱜᱟᱯᱟ ᱢᱮᱭᱟᱝ ᱢᱤᱫᱴᱮᱱ ᱟᱫᱚ ᱛᱟᱦᱚᱞᱮ ᱠᱷᱟᱱ ᱫᱚ ᱱᱚᱜᱼᱠᱟ ᱡᱟᱹᱯᱩᱫ ᱠᱟᱫᱟᱭ ᱟᱫᱚ ᱪᱟᱞᱟᱣ ᱨᱮᱱᱟᱜ ᱫᱚ ᱪᱤᱠᱟᱹᱛᱮ ᱚᱥᱚᱢᱵᱷᱚᱵ ᱚᱥᱚᱢᱵᱷᱚᱵ ᱜᱮ ᱵᱩᱡᱷᱟᱹᱜ ᱠᱟᱱᱟ᱾ ᱪᱤᱠᱟᱹᱛᱮᱢ ᱪᱟᱞᱟᱜᱼᱟ ᱜᱚᱜᱚ ᱛᱟᱠᱚ ᱠᱚ ᱞᱟᱹᱭ ᱮᱫᱟ ᱱᱚᱣᱟ ᱟᱥᱟᱲ ᱵᱚᱸᱜᱟ ᱠᱚ ᱵᱟ ᱵᱟᱯᱞᱟᱜ ᱠᱟᱱᱟ ᱦᱚᱲ ᱠᱚᱦᱚᱸ, ᱵᱟᱯᱞᱟ ᱛᱮᱫᱚ ᱠᱳᱱᱳ ᱠᱷᱚᱛᱤ ᱫᱚ ᱵᱟᱝ ᱠᱟᱱᱟ ᱡᱮᱹ ᱵᱟᱠᱚ ᱵᱟᱯᱞᱟᱜᱼᱟ ᱚᱱᱟ ᱚᱱᱟ ᱦᱚᱸ ᱵᱟᱝ ᱠᱟᱱᱟ᱾ ᱟᱫᱚ ᱛᱟᱦᱞᱮ ᱱᱚᱜᱼᱚᱭ ᱟᱥᱟᱲ ᱵᱚᱸᱜᱟ ᱫᱚ ᱮᱠᱴᱩ ᱡᱟᱹᱥᱛᱤ ᱧᱚᱜ ᱜᱮ ᱫᱟᱜ ᱛᱟᱵᱚᱱ ᱜᱮᱭᱟ ᱥᱮ᱾ ᱛᱟᱦᱚᱞᱮ ᱠᱷᱟᱱ ᱫᱚ ᱟᱫᱚ ᱟᱵᱚ ᱤᱭᱟᱹ ᱨᱮᱱᱟᱜ ᱫᱚ ᱾ ᱪᱮᱫ ᱚᱱᱟ ᱥᱚᱢᱟᱡ ᱨᱮᱱᱟᱜ ᱾ ᱟᱫᱚ ᱞ ᱡᱮ ᱾ ᱞᱟᱦᱟ ᱛᱮ ᱫᱚ ᱵᱟᱝ ᱠᱟᱱᱟ ᱟᱫᱚ ᱡᱟᱹᱥᱛᱤ ᱫᱟᱜ ᱦᱚᱲ ᱠᱚᱦᱚᱸ ᱵᱟᱠᱚ ᱪᱟᱞᱟᱣ ᱫᱟᱲᱮᱭᱟᱜ ᱜᱮᱭᱟ ᱩᱱᱟᱹᱜ ᱡᱳᱨ ᱫᱚ ᱾
ᱦᱮᱸᱮᱸ ᱟᱫᱚ ᱯᱮᱱᱰᱮᱞ ᱠᱚ ᱠᱟᱹᱴᱤᱡ ᱠᱟᱹᱴᱤᱡ ᱾
ᱦᱳᱭ, ᱟᱹᱰᱤ ᱡᱟᱹᱥᱛᱤ ᱜᱮ ᱚᱱᱟ ᱠᱚᱫᱚ ᱴᱷᱤᱠ ᱴᱷᱟᱠ ᱞᱟᱜᱟᱜᱼᱟ ᱵᱟᱠᱷᱟᱱ ᱫᱚ, ᱡᱟᱦᱟᱸ ᱛᱤᱱᱟᱹᱜ ᱟᱵᱚ, ᱩ ᱦᱚᱭ ᱵᱟᱹᱲᱛᱤ ᱮᱢᱟᱱ ᱞᱮᱠᱷᱟᱱ ᱫᱟᱜ ᱡᱟᱹᱥᱛᱤ ᱵᱟᱹᱲᱛᱤ ᱮᱢᱟᱱ ᱞᱮᱠᱟᱱᱡ ᱫᱚᱭ ᱯᱮᱱᱰᱮᱞ ᱠᱚᱨᱮ ᱡᱟᱦᱟᱸᱭ ᱦᱚᱲ ᱠᱚ ᱵᱷᱚᱦᱡᱽ ᱡᱚᱝ ᱠᱚᱠᱚ ᱫᱩᱲᱩᱵ ᱠᱚᱼᱟ ᱛᱟᱦᱚᱞᱮ ᱩᱱᱠᱩ ᱠᱚᱫᱚ ᱵᱟᱝ ᱜᱟᱱᱚᱜ ᱛᱟᱠᱚ ᱫᱟᱜ ᱧᱩᱨᱩ ᱟᱠ ᱠᱚᱣᱟ ᱚᱠᱟᱨᱮ ᱯᱤᱸᱰᱮᱞᱮ ᱦᱚᱭ ᱚᱴᱟᱝᱼᱟ ᱾ ᱦᱮᱞᱳ, ᱦᱮᱞᱳ, ᱦᱮᱞᱳ ᱦᱮᱞᱳ,
ᱦᱮᱞᱳ,
ᱦᱮᱞᱳ,
ᱟᱸᱡᱚᱢ ᱢᱮᱼᱟ ᱵᱮᱱ?
ᱜᱚᱝᱠᱮ ᱠᱟᱹᱴᱤᱡ ᱥᱟᱭᱤᱰ ᱥᱮᱫ ᱵᱮᱱ ᱪᱟᱞᱟᱣ ᱫᱟᱲᱮᱭᱟᱜ ᱠᱷᱟᱱᱡ ᱠᱟᱡ ᱨᱮ ᱮᱢ ᱛᱵᱮᱱᱟ ᱵᱟᱠᱷᱟᱡ ᱫᱚ ᱟᱹᱰᱤ ᱠᱚᱞ ᱜᱮᱫ ᱵᱟᱹᱲᱤᱡᱚᱜᱼᱟ ᱾
ᱚᱻ ᱥᱟᱭ ᱥᱮᱫ ᱨᱮᱜᱮ ᱢᱮᱱᱟᱜ ᱞᱤᱧᱟᱹ ᱦᱮᱡ ᱱᱟᱞᱤᱧᱟ ᱟᱨᱠᱤ ᱾
ᱟᱪᱪᱷᱟ ᱦᱮᱸ ᱟᱸᱡᱚᱢᱚᱜ ᱠᱟᱱᱟ ᱱᱤᱛᱚᱝ ᱫᱚ ᱾
ᱚᱻ ᱞᱟᱹᱭ ᱮᱜᱟ ᱞᱤᱧ ᱟᱥᱟᱲ ᱵᱚᱸᱜᱟ ᱵᱟᱯᱞᱟ ᱢᱟᱱᱮ ᱛᱚ ᱠᱟᱹᱴᱤᱡ ᱯᱮᱱᱰᱮᱞ ᱠᱚ ᱠᱮᱴᱮᱡ ᱥᱮᱴᱮᱡ ᱧᱚᱜ ᱞᱟᱜᱟᱼᱟ ᱵᱟᱝ?
ᱦᱚ ᱦᱳᱭ ᱵᱟᱠᱷᱟᱡ ᱫᱚ ᱟᱵᱚ ᱯᱮᱲᱟ ᱜᱮᱠᱚ ᱠᱚ ᱛᱟᱦᱮᱱᱟ ᱱᱮᱛᱟ ᱜᱮᱠᱚ ᱾ ᱵᱷᱚᱡᱽ ᱡᱚᱢ ᱠᱚ ᱡᱚᱠᱷᱚᱱ ᱫᱩᱲᱩᱵ ᱟᱭ ᱥᱟᱵ ᱠᱟᱜ ᱢᱮᱛᱟᱨ ᱨᱮ ᱡᱩᱫᱤ ᱡᱟᱹᱥᱛᱤ ᱧᱚᱜ ᱫᱟᱜ ᱵᱟᱹᱲᱤᱡ ᱠᱮᱫᱟᱭ ᱛᱟᱦᱚᱞᱮ ᱡᱚᱢ ᱠᱚ ᱥᱚᱢᱚᱭ ᱫᱚ ᱫᱟᱜ ᱠᱚᱨᱮ ᱴᱷᱚᱯ ᱞᱮᱱᱠᱷᱟᱱ ᱫᱚ ᱟᱨᱚ ᱡᱚᱢ ᱫᱚ ᱵᱟᱝ ᱜᱟᱱᱚᱜ ᱜᱮᱭᱟ ᱥᱮ ᱾
ᱵᱟᱝ ᱵᱟᱝ ᱵᱟᱝ ᱾ ᱚᱱᱟᱜᱮ ᱾
ᱚᱱᱟ ᱦᱚᱛᱮᱡ ᱛᱮ ᱱᱸᱰᱮ ᱫᱚ ᱮᱠᱴᱩ ᱢᱚᱸᱡᱽ ᱧᱚᱜ ᱫᱚᱨᱠᱟᱨ ᱜᱮᱭᱟ ᱟᱨ ᱟᱥᱟᱲ ᱵᱚᱸᱜᱟ ᱵᱟᱯ ᱵᱟᱯᱞᱟ ᱩᱪᱤᱛ ᱫᱚ ᱤᱧ ᱯᱟᱥᱴᱟ ᱠᱷᱚᱱ ᱫᱚᱧ ᱡᱮ ᱩᱱᱟᱹᱜ ᱤᱭᱟᱹ ᱫᱚ ᱵᱟᱝ ᱠᱟᱱᱟ ᱟᱥᱟᱲ ᱵᱚᱸᱜᱟ ᱫᱚ ᱡᱚᱛᱚ ᱞᱮᱠᱟ ᱜᱮᱢ ᱵᱟᱲᱟᱭᱟ ᱡᱮ ᱵᱚᱸᱜᱟ ᱫᱚ ᱫᱟᱜ ᱡᱟᱹᱲᱤ ᱫᱟᱜ ᱡᱟᱹ ᱫᱚ ᱮᱠᱴᱩ ᱵᱤᱥᱤ ᱧᱚᱜ ᱜᱮ ᱥᱮ ᱾
ᱦᱮᱸ ᱾ ᱟᱫᱚ ᱪᱮᱫ ᱵᱮᱱ ᱞᱟᱹᱭᱟ ᱮᱢᱟᱨᱡᱮᱱᱥᱤ ᱠᱚᱨᱮ ᱠᱚᱫᱚ ᱠᱚ ᱵᱟᱯᱞᱟ ᱛᱮ ᱪᱤᱠᱟᱹᱭᱟ ᱩᱯᱟᱹᱭ ᱵᱟᱹᱱᱩᱜ ᱛᱟᱵᱮᱱᱟ ᱵᱟᱹᱦᱩ ᱯᱟᱸᱡᱟ ᱯᱟᱸᱡᱟ ᱡᱩᱫᱤ ᱵᱟᱠᱚ ᱧᱟᱢᱚᱜᱼᱟ ᱡᱟᱶᱟᱭ ᱠᱚ ᱟᱫᱚ ᱩᱱᱥᱚᱢᱚᱭ ᱠᱚ ᱦ ᱦᱩᱭᱩᱜ ᱠᱟᱱᱟ ᱞᱟᱹᱭᱫᱟ ᱠᱚ ᱟᱫᱚ ᱠᱚᱨᱟᱣ ᱠᱤᱪᱷᱩ ᱵᱟᱹᱱᱩᱜᱟᱱᱟ ᱵᱟᱠᱷᱟᱱ ᱫᱚ ᱚᱠᱚᱭ ᱦᱚᱸ ᱵᱟᱠᱚ ᱤᱪᱷᱭᱟ ᱡᱮ ᱥᱮ ᱥᱟᱨᱢᱟ ᱵᱟᱯᱞᱟᱜᱼᱟ ᱾ ᱮᱱᱛᱷᱮ ᱥᱮ?
ᱥᱮᱭ ᱴᱷᱤᱠ ᱦᱮᱸ
ᱦᱸ ᱦᱮᱸ ᱦᱮᱸ ᱾ ᱟᱞᱮ ᱦᱚᱸ ᱢᱟᱫᱷᱮᱨ ᱦᱤᱞᱳᱜ ᱢᱤᱫᱴ ᱵᱟᱯᱞᱟᱲᱟᱜ ᱛᱟᱦᱮᱸ ᱠᱟᱱ ᱛᱟᱞᱮ ᱟᱨᱠᱤ ᱵᱟᱹᱦᱩ ᱞᱮ ᱟᱹᱜᱩ ᱠᱮᱫᱮᱭᱟ ᱟᱨᱠᱤ ᱾
ᱟᱪᱪᱷᱟ ᱾
ᱢᱟᱱᱫᱷᱮᱨ ᱦᱤᱞᱳᱜ ᱫᱚ ᱚᱱᱠᱟ ᱞᱮᱠᱟ ᱫᱚ ᱵᱟᱭ ᱫᱟᱜ ᱟᱠᱟᱫᱟ ᱢᱚᱴᱟᱢᱩᱴᱤ ᱫᱚᱝ ᱮᱱᱮᱡ ᱫᱚ ᱵᱷᱟᱜᱮ ᱜᱮ ᱦᱩᱭᱮᱱ ᱛᱟᱞᱮᱭᱟ ᱾
ᱦᱚᱸ ᱾ ᱜᱚᱝᱠᱮ ᱱᱚᱱᱛᱮ ᱫᱚ ᱢᱟᱱᱮ ᱪᱮᱫ ᱠᱟᱹᱧ ᱞᱟᱹᱭᱟᱢᱟ ᱚᱱᱠᱟ ᱰᱩᱸᱰᱨᱩᱜ ᱠᱟᱫᱟᱭ ᱦᱳᱭ ᱟᱨ ᱛᱤᱱᱟᱹᱜ ᱠᱟᱹᱴᱤᱡ ᱠᱟᱹᱴᱤᱡ ᱦᱟᱞᱠᱟᱨ ᱢᱚᱫᱽᱷᱮ ᱱᱟᱥᱮ ᱱᱟᱥᱮ ᱫᱟᱜ ᱮᱫᱟ ᱵᱟᱝ ᱫᱚ ᱚᱱᱠᱟ ᱵᱟᱹᱭᱦᱟᱹᱲ ᱠᱚᱨᱮ ᱫᱚ ᱞᱟᱜᱟᱜ ᱠᱟᱱᱟ ᱠᱤᱱᱛᱩ ᱵᱟᱹᱫ ᱠᱚᱨᱮ ᱫᱚ ᱴᱟᱴᱠᱟ ᱜᱮ ᱮᱠᱫᱚ ᱾
ᱦᱟᱸ ᱦᱮᱸ ᱾ ᱱᱚᱛᱮ ᱦᱚᱸ ᱜᱚᱝᱠᱮ ᱚᱱᱠᱟᱜᱮ ᱟᱨᱠᱤ ᱡᱩᱫᱤ ᱢᱟᱱᱮ ᱴᱨᱟᱠᱴᱟᱨ ᱛᱮ ᱥᱤ ᱛᱟᱦᱮᱱ ᱛᱟᱵᱮᱱᱟ ᱢᱤᱫ ᱫᱷᱟᱣ ᱜᱟᱱ ᱮᱱᱠᱷᱟᱡ ᱳᱭ ᱢᱟᱱᱮ ᱞᱟᱜᱟᱜᱼᱟ ᱟᱨ ᱠᱤ ᱵᱟᱹᱭᱦᱟᱹᱲ ᱠᱚᱨᱮ ᱫᱚ ᱵᱟᱠᱷᱟᱡ ᱫᱚ ᱚᱱᱟ ᱦᱚᱸ ᱵᱟᱝ ᱾
ᱢᱟᱱᱮ ᱫᱟᱜ ᱮᱫᱟ ᱫᱟᱜ ᱮᱫᱟ ᱠᱳᱱᱳ ᱠᱟᱡᱮ ᱨᱮᱫᱚ ᱵᱟᱭ ᱫᱟᱜ ᱮᱫᱟ ᱾
ᱵᱟᱝ ᱵᱟᱝ ᱵᱟᱝ ᱚᱱᱟᱛᱮ ᱢᱟᱱᱮ ᱦᱤᱛᱚᱜ ᱨᱮ ᱠᱷᱮᱛ ᱫᱚ ᱥᱤ ᱠᱟᱜ ᱜᱮ ᱵᱷᱟᱜᱮᱭᱟ ᱡᱩᱫᱤ ᱢᱤᱫ ᱪᱟᱥ ᱨᱮᱢᱮ ᱥᱤ ᱠᱟᱜᱼᱟ ᱥᱮ ᱮᱱᱠᱷᱟᱜ ᱫᱟᱜ ᱠᱚᱢ ᱫᱟᱜ ᱛᱮᱜᱮ ᱦᱩᱭᱩᱜᱼᱟ ᱾
ᱦᱩᱭᱩᱜᱼᱟ ᱯᱚᱨᱮᱛᱮ ᱦᱮᱸ ᱾
ᱦᱩᱸ ᱟᱹᱞᱤᱧ ᱦᱚᱸ ᱢᱚᱴᱟᱢᱩᱴᱤ ᱥᱤ ᱫᱚ ᱥᱤ ᱯᱩᱨᱟᱹ ᱦᱩᱭ ᱠᱟᱱᱟ ᱟᱨᱠᱤ ᱾
ᱟᱪᱪᱷᱟ, ᱛᱟᱦᱚᱞᱮ ᱟᱨᱟ-ᱟᱨᱟᱢᱵᱚ ᱫᱚ ᱟᱨᱣᱨᱤ ᱯᱮ ᱟᱨᱟᱢᱵᱚ ᱜᱮᱭᱟ?
ᱟᱹᱣᱨᱤ ᱥᱮ ᱩᱱᱟᱹᱜ ᱫᱟᱜ ᱜᱮ ᱟᱹᱣᱨᱤᱭᱜᱼᱟ ᱪᱟᱨᱟ ᱵᱟᱸ ᱪᱟᱨᱟ ᱵᱟᱧᱪᱟᱜ ᱞᱮᱠᱟ ᱫᱟᱜ ᱫᱟᱜ ᱵᱩᱡᱷᱟᱹᱣᱮᱜᱼᱟ ᱵᱮᱱ ᱛᱚ ᱾
ᱚ ᱾
ᱦᱩᱸ ᱾
ᱡᱟᱛᱮ ᱛᱚᱞᱟ ᱵᱟᱝ ᱜᱩᱡᱩᱜ ᱢᱟ ᱚᱱᱟ ᱦᱚᱛᱮᱡ ᱛᱮ ᱵᱟᱝ
ᱦᱮᱸ ᱦᱮᱸ ᱴᱷᱤᱠ, ᱦᱮᱸ ᱦᱮᱸ ᱴᱷᱤᱠ ᱾
ᱟᱫᱚ ᱛᱤᱥ ᱠᱛᱚᱮᱪᱚ ᱨᱚᱦᱚᱭ ᱦᱩᱭᱩᱜᱼᱟ ᱜᱮᱨᱮᱱᱴᱤ ᱫᱚ ᱵᱟᱹᱱᱩᱜᱼᱟ ᱟᱨᱠᱤ, ᱞᱟᱹᱭ ᱫᱟᱠᱚ ᱱᱤᱢᱱᱚ ᱪᱟᱯ ᱱᱤᱢᱱᱚ ᱪᱟᱯ ᱠᱤᱱᱛᱩ ᱫᱟᱜ ᱛᱚ ᱩᱠᱩᱨ ᱚᱝᱠᱟ ᱞᱮᱠᱟ ᱛᱚ ᱵᱟᱭ ᱫᱟᱜ ᱮᱫᱟ ᱡᱮ ᱨᱚᱦᱚᱭ ᱜᱟᱱᱚᱜ ᱞᱮᱠᱟ ᱵᱟᱝ!
ᱦᱮᱸ ᱛᱟᱦᱚᱞᱮ ᱜᱚᱝᱠᱮ ᱟᱵᱮᱱ ᱫᱚ ᱛᱤᱱᱟᱹᱜ ᱵᱚᱲᱚ ᱛᱮᱵᱮᱱ?
ᱪᱮᱜᱠᱟ?
ᱞᱮᱭᱫᱟᱹᱞᱤᱝ ᱛᱤᱱᱟᱹᱜ ᱞᱟᱹᱴᱩ ᱪᱟᱹᱥᱤ ᱠᱟᱱ ᱛᱮᱵᱮᱱ ᱚᱱᱮ ᱯᱟᱹᱦᱤᱞ ᱠᱷᱚᱱᱟᱜ ᱜᱮ ᱪᱤᱜ ᱠᱟ ᱪᱟᱹᱥᱤ ᱪᱟᱥ ᱟᱹᱜᱩᱭ ᱛᱟᱦᱮᱱ ᱜᱮᱭᱟ ᱯᱮ ᱚᱱᱠᱟ ᱵᱚᱲᱚ ᱪᱟᱹᱥᱤ ᱥᱮ ᱚᱱᱠᱟ ᱪᱷᱳᱴᱚ ᱠᱷᱟᱴᱚ?
ᱦᱮᱸ ᱢᱟᱨᱟᱜ ᱢᱤᱰᱤᱭᱟᱢ ᱟᱨᱠᱤ ᱳᱭ ᱟᱴ ᱫᱚᱥ ᱵᱤᱜᱷᱟ ᱜᱟᱱ ᱦᱟᱥᱟ ᱢᱮᱱᱟᱜᱼᱟ, ᱛᱤᱱᱟᱹᱜ!
ᱟᱪᱪᱷᱟ ᱟᱪᱪᱷᱟ ᱾
ᱦᱩᱸ ᱫᱚᱢᱮ ᱢᱟᱨᱟᱝ ᱪᱟᱹᱥᱤ ᱫᱚᱞᱤᱧ ᱵᱟᱝ ᱠᱟᱱᱟ ᱟᱨᱠᱤ ᱱᱟᱦᱮᱞ ᱛᱮᱦᱚᱸ ᱩᱸ ᱴᱟᱠᱴᱟᱨ ᱛᱮᱦᱚᱸ ᱵᱟᱱᱟᱨ ᱛᱮᱜᱮ ᱦᱩᱭᱩᱜᱼᱟ ᱱᱟᱦᱮᱞ ᱫᱚ ᱢᱮᱱᱟᱜ ᱫᱚ ᱢᱮᱱᱟᱜ ᱛᱟᱞᱤᱧᱟ ᱚᱵᱚᱥ ᱚᱱᱟ ᱞᱤᱭᱮ ᱪᱟᱯ ᱫᱚ ᱵᱟᱹᱱᱩᱜᱼᱟ ᱾ ᱮᱢᱟᱨᱡᱮᱱᱥᱤ ᱨᱮᱫᱚ ᱱᱟᱦᱮᱞ ᱞᱤᱧ ᱡᱚᱲᱟᱣᱟ ᱵᱟᱠᱟᱡ ᱫᱚ ᱴᱟᱠᱴᱟᱨ ᱡᱩᱫᱤ ᱧᱟᱢᱚᱜ ᱠᱷᱟᱡ ᱾
ᱟᱪᱪᱷᱟ, ᱯᱟᱹᱦᱤᱞ ᱠᱷᱚᱱᱟᱜ ᱜᱮ ᱵᱟᱝ ᱥᱮ!
ᱦᱮᱸ ᱯᱟᱹᱦᱤᱞ ᱠᱷᱚᱱᱟᱜ ᱜᱮ, ᱯᱟᱹᱦᱤᱞ ᱠᱷᱚᱱᱟᱜ ᱢᱚᱴᱟᱢᱩᱴᱤ ᱠᱟᱲᱟ ᱱᱟᱦᱮᱞ ᱠᱚ ᱛᱟᱦᱮᱸ ᱠᱟᱱᱟ ᱾ ᱱᱮᱛᱟᱨ ᱫᱚ ᱠᱟᱲᱟ ᱫᱚ ᱜᱩᱯᱤ ᱠᱟᱹᱴᱤᱡ ᱢᱩᱥᱠᱤᱞᱚᱜ ᱠᱟᱱᱟ ᱠᱟᱲᱟ ᱟᱹᱠᱷᱨᱤᱧ ᱠᱟᱛᱮᱫ ᱰᱟᱹᱝᱨᱤ ᱜᱮ ᱦᱟᱛᱟᱣ ᱦᱩᱭ ᱠᱟᱱᱟ ᱾ ᱟᱨ ᱴᱨᱟᱠᱴᱟᱨ ᱴᱨᱟᱠᱴᱟᱨ ᱫᱚ ᱢᱮᱱᱟᱜ ᱜᱮᱭᱟ ᱥᱟᱵ ᱠᱟᱜ ᱵᱮᱱ ᱡᱩᱫᱤ ᱮᱢᱟ ᱟᱴᱩᱢᱟᱴᱩ ᱪᱟᱥ ᱠᱚᱨᱛᱮ ᱜᱮᱞᱮ ᱴᱟᱠ ᱴᱟᱨ ᱫᱚ ᱞᱟᱜᱟᱜ ᱜᱮᱭᱟ ᱰᱟᱹᱝᱨᱤ ᱱᱟᱦᱮᱞ ᱛᱮ ᱠᱟᱲᱟ ᱱᱟᱦᱮᱞ ᱛᱮᱫᱚ ᱩᱱᱟᱹᱜ ᱪᱟᱥ ᱫᱚ ᱠᱟᱹᱴᱤᱡ ᱰᱮᱨᱤᱜᱼᱟ ᱥᱮ ᱴᱟᱴᱠᱟ ᱡᱩᱫᱤ ᱫᱟᱜ ᱞᱟᱜᱟᱣᱮᱱᱟ ᱥᱟᱠ ᱩᱱ ᱫᱚ ᱟᱫᱚ ᱴᱟᱠᱴᱟᱨ ᱛᱮᱜᱮ ᱥᱟ ᱪᱟᱥ ᱵᱟᱲᱟ ᱦᱩᱭᱩᱜᱼᱟ ᱮᱠᱟ ᱡᱚᱞᱫᱤ ᱧᱚᱜ ᱦᱩᱭ ᱜᱚᱫᱚᱜᱼᱟ ᱟᱨᱠᱤ ᱾
ᱦᱮᱸ ᱟᱨ ᱱᱟᱦᱮᱞ ᱛᱮᱫᱚ ᱥᱟᱠᱼᱟᱢ ᱡᱟᱹᱥᱛᱤ ᱧᱚᱜ ᱡᱩᱫᱤ ᱫᱟᱜ ᱠᱮᱫᱟ ᱟᱞᱚ ᱛᱟᱦᱚᱞᱮ ᱰᱟᱝᱨᱤ ᱱᱟᱦᱮᱞ ᱛᱮᱫᱚ ᱩᱱᱟᱹᱜ ᱥᱚᱴ ᱠᱚ ᱠᱚᱨᱮ ᱫᱚ ᱡᱚᱛᱚ ᱫᱚ
ᱵᱟᱝ ᱵᱟᱝ ᱵᱟᱝ ᱫᱤᱱ ᱢᱤᱫᱴᱟᱝ ᱠᱟᱛᱮ ᱥᱤᱭᱟ ᱵᱟᱠᱷᱟᱡ ᱛᱤᱱᱟᱹᱜ ᱵᱮᱱ ᱥᱤ ᱫᱟᱲᱮᱭᱟᱜᱼᱟ ᱢᱟ ᱞᱟᱹᱭ ᱵᱮᱱ!
ᱦᱳᱭ, ᱩᱝᱠᱩ ᱦᱚᱸ ᱰᱟᱝᱨᱤ ᱠᱟᱰᱟ ᱦᱚᱸ ᱥᱮ ᱠᱤᱪᱷᱩ ᱫᱚ
ᱪᱮᱫ?
ᱞᱟᱹᱭ ᱫᱟᱞᱤᱧ ᱰᱟᱹᱝᱨᱤ ᱠᱚᱦᱚᱸ ᱡᱚᱨ ᱨᱮᱱᱟᱜ ᱤᱭᱟᱹ ᱫᱚ ᱢᱮᱱᱟᱜ ᱛᱟᱠᱚ ᱜᱮᱭᱟ ᱥᱮ, ᱩᱝᱠᱩ ᱦᱚᱸ ᱞᱟᱡ ᱫᱚ ᱢᱮᱱᱟᱜ ᱛᱟᱠᱚ ᱜᱮᱭᱟ, ᱩᱱᱠᱩ ᱦᱚᱸ ᱟᱵᱩ ᱟᱵᱩ ᱡᱮᱢᱚᱱ ᱵᱚᱱ ᱡᱚᱢᱟ ᱥᱮ ᱩᱝᱠᱩ ᱦᱚᱸ ᱚᱝᱠᱟ ᱜᱮᱥᱮ᱾
ᱦᱮᱸ ᱚᱱᱟ ᱠᱟᱛᱷᱟ ᱜᱮ ᱟᱨᱠᱤ, ᱡᱳᱨ ᱥᱮᱛᱟᱜ ᱠᱷᱚᱱᱟᱜ ᱫᱚᱥᱴᱟ, ᱮᱜᱟᱨᱴᱟ ᱫᱷᱟᱹᱵᱤᱡ ᱵᱮᱱ ᱥᱤᱭᱟ ᱚᱱᱟ ᱫᱚ ᱟᱲᱟᱜ ᱞᱟᱜᱟᱜᱼᱟ ᱟᱵᱮᱱ ᱦᱚᱸ ᱩᱱᱤ ᱛᱚ ᱟᱹᱛᱤᱧᱮ ᱞᱟᱜᱟᱜᱼᱟ ᱥᱮ ᱵᱟᱠᱷᱟᱱ ᱞᱟᱡ ᱵᱟᱝ ᱵᱤ ᱞᱮᱝᱠᱷᱟᱱ ᱫᱚ ᱥᱤᱭᱟ ᱪᱤᱠᱟᱹᱛᱮ᱾
ᱟᱫᱚ ᱯᱚᱨᱮᱛᱮᱭ ᱪᱤᱠᱟᱛᱮᱭ ᱢᱮᱱᱟ ᱡᱮ ᱤᱭᱟᱹᱭᱟᱹᱧ ᱚᱨ ᱫᱟᱲᱮᱭᱟᱹᱧ ᱩᱱᱤ ᱦᱚᱸ ᱛᱚ ᱡᱳᱨ ᱫᱚ ᱵᱟᱝ ᱛᱟᱦᱮᱸ
ᱦᱮᱸ, ᱦᱮᱸ ᱚᱱᱟᱜᱮ ᱠᱟᱛᱷᱟ ᱫᱚ ᱟᱨᱠᱤ᱾ ᱦᱩᱸ ᱛᱟᱦᱚᱞᱮ ᱜᱚᱝᱠᱮ ᱟᱵᱮᱱ ᱨᱮᱱ ᱫᱚ ᱪᱮᱫ ᱰᱟᱝᱨᱤ ᱱᱟᱦᱮᱞ ᱥᱮ ᱴᱨᱟᱠᱴᱟᱨ ᱛᱮᱵᱮᱱ ᱥᱤ ᱵᱟᱲᱟᱭ ᱜᱮᱭᱟ?
ᱵᱟ ᱜᱚᱝᱠᱮ ᱟᱞ ᱨᱮᱱ ᱫᱚ ᱠᱟᱰᱟ, ᱠᱟᱰᱟ, ᱰᱟᱹᱝᱨᱤ ᱫᱚ ᱵᱟᱹᱱᱩᱜ ᱠᱚᱣᱟ᱾ ᱩᱱᱤ ᱜᱮ ᱡᱟᱦᱟᱸ ᱠᱚ ᱥᱮᱜ ᱡᱟᱦᱟᱸ ᱞᱮᱠᱟᱢ ᱢᱮᱛᱟᱭ ᱠᱷᱟᱡ ᱜᱮ ᱩᱱᱤ ᱜᱮ ᱤᱭᱟᱹᱭᱟ, ᱟᱫᱚ ᱡᱟᱞᱟ ᱫᱚ ᱱᱚᱣᱟ ᱜᱮ ᱡᱮ ᱟᱞᱮ ᱫᱚ ᱵᱟᱹᱭᱦᱟᱹᱲ ᱠᱚᱨᱮ ᱠᱷᱮᱛ ᱵᱟᱹᱱᱩᱜ ᱠᱟᱫ ᱛᱮ ᱢᱟᱱᱮ ᱪᱟᱥ ᱫᱚ ᱴᱷᱤᱠ ᱢᱚᱛᱚ ᱵᱟᱞᱮ ᱫᱟᱲᱮᱭᱟᱜ ᱛᱟᱦᱮᱸᱱ ᱜᱮᱭᱟ᱾
ᱚᱻ ᱦᱮᱸ ᱟᱫᱚ ᱢᱤᱫ ᱫᱷᱟᱣ ᱯᱮ ᱪᱟᱥᱟ ᱥᱮ ᱵᱟᱨ ᱫᱷᱟᱣ?
ᱮ ᱢᱤᱫ ᱪᱷᱚᱲ ᱜᱮ ᱜᱚᱝᱠᱮ ᱚᱱᱟ ᱱᱚᱣᱟ, ᱵᱚᱨᱥᱟ ᱫᱤᱱ ᱜᱮ᱾ ᱟᱨ ᱢᱤᱫ ᱪᱷᱚᱴ ᱫᱚ ᱚᱱᱟ ᱤᱭᱟᱹ ᱠᱚ ᱢᱮᱱᱟᱜ
ᱟᱞᱮ ᱥᱮᱫ ᱫᱚ ᱵᱟᱨᱫᱷᱟ ᱫᱚ ᱪᱟᱥ ᱫᱚᱞᱮ ᱪᱟᱥᱟ ᱟᱨᱠᱤ, ᱥᱚᱵᱽᱡᱤ ᱠᱚ ᱵᱟᱝ?
ᱵᱟᱝ ᱦᱮᱸ ᱡᱚᱱᱰᱨᱟ, ᱜᱩᱦᱩᱢ, ᱟᱞᱩ, ᱵᱟᱫᱟᱢ, ᱥᱚᱵᱽᱡᱤ ᱠᱚ ᱥᱚᱥᱟ ᱠᱚ ᱢᱟᱱᱮ ᱡᱮᱢᱚᱱ ᱥᱤᱡᱤᱱ ᱯᱟᱲᱟᱜ-ᱟ ᱛᱮᱢᱚᱱ ᱜᱮ ᱟᱞᱮ ᱟᱞᱮ ᱫᱚᱞᱮ ᱪᱟᱥ ᱛᱟᱦᱮᱸᱱ ᱜᱮ ᱭᱟ᱾ ᱢᱟᱱᱮ ᱡᱟᱦᱟᱸᱱᱟᱜ ᱫᱚ ᱵᱟᱝ ᱡᱟᱦᱟᱸ ᱡᱟᱦᱟᱸᱱᱟᱜ ᱫᱚ ᱵᱟᱝ ᱡᱟᱦᱟᱸᱱᱟᱜ ᱨᱮ ᱢᱮᱱᱟᱜ ᱞᱮᱜᱮᱭᱟ ᱢᱮᱱᱟᱜ ᱞᱮᱜᱮᱭᱟ ᱮᱠᱫᱚᱢ ᱞᱟᱜᱟᱛᱟᱨ ᱜᱮ᱾
ᱚᱻ ᱛᱟᱦᱚᱞᱮ ᱴᱷᱤᱠ ᱜᱮᱭᱟ ᱟᱞᱮ ᱥᱮᱫ ᱫᱚ ᱜᱚᱝᱠᱮ ᱵᱷᱤ. ᱟᱭ. ᱯᱤ. ᱧᱚᱜ ᱜᱮᱭᱟ ᱠᱚ ᱟᱞᱮ ᱥᱮᱫ ᱨᱮᱱ ᱦᱚᱲ, ᱩᱱᱟᱹᱜ ᱫᱚ ᱵᱟᱠᱚ ᱪᱟᱥᱟ ᱟᱨ ᱠᱤ ᱜᱩᱦᱩᱢ ᱴᱩᱦᱩᱢ ᱫᱚ ᱩᱱᱟᱹᱜ ᱫᱚ ᱵᱟᱠᱚ ᱪᱟᱥᱟ ᱟᱹᱞᱩ ᱠᱟᱹᱴᱤᱡ ᱠᱚ ᱪᱟᱥᱟ ᱡᱚᱢ ᱞᱮᱠᱟ, ᱟᱨ ᱥᱚᱵᱽᱡᱤ ᱠᱚ ᱡᱩᱫᱤ ᱠᱚ ᱪᱟᱥ ᱵᱟᱲᱟ ᱠᱮᱫᱟ ᱵᱟᱥ, ᱟᱨ ᱚᱛᱚ ᱠᱤᱪᱷᱩ ᱫᱚ ᱵᱟᱠᱚ ᱪᱟᱥᱟ᱾
ᱟᱨ ᱱᱚᱣᱟ ᱦᱚᱸ ᱦᱩᱭᱩᱜ ᱜᱮᱭᱟ ᱜᱚᱝᱠᱮ ᱡᱮ, ᱡᱚᱛᱚ ᱥᱮᱫ ᱪᱟᱥ ᱦᱩᱭᱩᱜᱼᱟ ᱮᱢᱚᱱ ᱠᱚᱱᱚ ᱢᱟᱱᱮ ᱫᱚ ᱵᱟᱝ ᱠᱟᱱᱟ ᱪᱮᱫᱟᱜ ᱥᱮ ᱟᱫᱚᱢ ᱥᱮᱫ ᱫᱚ ᱦᱟᱥᱟ ᱴᱷᱤᱠ ᱢᱚᱛᱚ ᱛᱟᱦᱮᱸᱱ ᱠᱷᱟᱡ ᱫᱚ ᱴᱷᱤᱠ ᱦᱩᱭ ᱞᱮᱱᱟ ᱟᱨ ᱵᱟᱠᱟᱡ ᱫᱚ ᱡᱮ ᱦᱟᱥᱟ ᱴᱷᱤᱠ ᱢᱚᱛᱚ ᱵᱟᱝ ᱛᱟᱦᱮᱸᱱᱟ ᱚᱝᱠᱟ ᱫᱟᱜ ᱠᱚ ᱵᱟᱝ ᱛᱟᱦᱮᱞᱮ, ᱵᱟᱝ ᱦᱩᱭ ᱞᱟᱹᱜᱤᱫᱚᱜᱼᱟ ᱥᱮ ᱚᱱᱟ ᱠᱚᱨᱮ ᱫᱚ ᱡᱟᱦᱟᱸ ᱛᱤᱱᱟᱹᱜ ᱜᱮ ᱟᱢ ᱫᱚ ᱪᱮᱥ ᱴᱟᱭ ᱢᱮᱥᱮ ᱡᱮ ᱯᱷᱚᱥᱚᱞ ᱤᱧ ᱩᱜᱟᱹᱞ ᱦᱚᱪᱚᱭᱟ ᱩᱜᱟᱹᱞ ᱦᱚᱪᱚᱭᱟ ᱢᱮᱱᱛᱮ᱾ ᱟᱫᱚ ᱵᱟᱝ ᱦᱩᱭ ᱞᱟᱹᱜᱤᱫᱚᱜᱼᱟ ᱴᱟᱴᱠᱟ ᱫᱚ᱾
ᱦᱮᱸ ᱜᱚᱞᱯᱚ ᱫᱚ ᱟᱞᱮ ᱥᱮᱫ ᱫᱚ ᱚᱱᱟ ᱦᱟᱥᱟ ᱵᱟᱝ ᱡᱩᱛᱟ ᱜᱚᱝᱠᱮ ᱚᱱᱟᱛᱮ ᱢᱟᱱᱮ ᱪᱟᱥ ᱵᱟᱠᱚ ᱨᱮᱵᱮᱱᱟ᱾ ᱵᱩᱡᱷ ᱟᱹᱞᱩ ᱠᱚᱦᱚᱸ ᱴᱷᱤᱠ ᱢᱚᱛᱚ ᱵᱟᱝ ᱦᱩᱭᱩᱜᱼᱟ ᱞ, ᱥᱚᱵᱽᱡᱤ ᱠᱚᱸ ᱦᱚᱸ ᱵᱟᱝ ᱦᱩᱭᱩᱜᱼᱟ, ᱫᱟᱜ ᱨᱮᱱᱟᱜ ᱦᱚᱸ ᱯᱨᱚᱵᱞᱮᱢ, ᱮᱭ ᱠᱟᱨᱚᱱ ᱛᱮ ᱢᱟᱱᱮ ᱢᱟᱱᱮ ᱠᱚᱥᱴᱚ ᱜᱮ ᱵᱮᱠᱟᱨ ᱨᱚᱜ-ᱟ ᱨᱟᱡᱤ, ᱮᱭ ᱠᱟᱨᱚᱱ ᱛᱮ ᱵᱟᱠᱚ ᱪᱟᱥ ᱞᱟᱹᱜᱤᱫᱚᱜ-ᱟ᱾